ᱦᱮᱞᱳ
ᱦᱮᱞᱳ
ᱦᱮᱸ ᱜᱚᱝᱠᱮ ᱟᱸᱡᱚ ᱢᱚᱜ ᱠᱟᱱᱟ ᱥᱮ ᱵᱟᱝ?
ᱦᱮᱸ ᱮᱱᱟᱝ ᱨᱚᱲ ᱟᱸᱡᱚ ᱢᱚᱜ ᱠᱟᱱ ᱛᱟᱦᱮᱸᱫ᱾
ᱱᱤᱛᱚᱜ ᱟᱸᱡᱚ ᱢᱚᱜ ᱠᱟᱱᱟ ᱥᱮᱵᱟᱝ ᱱᱤᱛᱚᱜ?
ᱦᱮᱸ ᱱᱤᱛᱚᱜ ᱟᱸᱡᱚᱢᱚᱜ ᱟᱸᱡᱚᱢᱚᱜ ᱠᱟᱱᱟ ᱴᱷᱤᱠ ᱜᱮᱭᱟ ᱟᱪᱪᱷᱟ ᱟᱪᱪᱷᱟ ᱦᱮᱸ ᱢᱟ ᱞᱟᱹᱭᱵᱤᱱ
ᱱᱮᱴᱣᱟᱨᱠ ᱠᱚᱦᱚᱸ ᱯᱷᱩᱞ ᱜᱮᱭᱟ ᱟᱫᱚ ᱪᱮᱫ ᱪᱮᱫ ᱛᱮ ᱵᱟᱝ ᱪᱤᱠᱟᱹᱜ ᱠᱟᱱᱟ ᱵᱩᱡᱷᱟᱹᱣ ᱵᱟᱝ ᱧᱟᱢᱚᱜ
ᱢᱟ ᱞᱟᱹᱭ ᱵᱤᱱ
ᱵᱟᱝ ᱫᱚ ᱦᱚᱭ ᱦᱤᱸᱥᱤᱫ ᱠᱚᱛᱮ ᱮᱠᱫᱚᱢ ᱡᱳᱨ ᱫᱟᱨᱮ ᱦᱚᱭᱮᱫ ᱠᱟᱱ ᱛᱟᱦᱮᱸ ᱚᱱᱟ ᱠᱚᱛᱮᱦᱚᱸ ᱦᱳᱭ ᱫᱟᱲᱮᱭᱟᱜ ᱠᱟᱱᱟ᱾
ᱟᱨ ᱦᱚ ᱜᱮ ᱰᱤᱥᱴᱟᱵ ᱫᱟᱭ ᱴᱟᱣᱭᱟᱨ ᱵᱩᱡᱽ ᱫᱟᱵᱮᱱ ᱱᱮᱴᱣᱭᱟᱨᱠ ᱜᱮ ᱰᱤᱥᱴᱟᱵ ᱮ ᱛᱟᱵᱤᱱᱟ ᱢᱚᱱᱮᱜ ᱠᱟᱱᱟ᱾
ᱱᱤᱛᱚᱜ ᱟᱸᱡᱚᱢᱚᱜ ᱠᱟᱱᱟ?
ᱦᱮᱞᱳ
ᱦᱮᱸ ᱜᱚᱝᱠᱮ ᱟᱸᱡᱚᱢᱚᱜ ᱠᱟᱱᱟ᱾
ᱱᱮᱴᱣᱟᱨᱠ ᱟᱹᱰᱤ ᱡᱳᱨᱮ ᱰᱤᱥᱴᱟᱵ ᱫᱟᱭ ᱵᱟᱱᱟᱢ ᱛᱟᱨ ᱞᱮᱠᱟ ᱥᱟᱹᱲᱮ ᱠᱟᱱᱟ ᱢᱟᱡᱷᱮ ᱢᱟᱡᱷᱮ᱾
ᱟᱹᱰᱤ ᱛᱮᱫ ᱱᱚᱝᱠᱟ ᱢᱟᱦᱟ ᱢᱩᱥᱠᱤᱞ
ᱚᱱᱟᱜᱮᱛᱚ᱾ ᱪᱮᱫ ᱡᱮ ᱪᱤᱠᱟᱹᱜ ᱠᱟᱱᱟ᱾ ᱟᱸᱡᱚᱢ ᱫᱟᱵᱤᱱ ᱥᱮ
ᱦᱮᱸ ᱜᱚᱝᱠᱮ ᱟᱵᱮᱱᱟᱜ ᱢᱟ ᱟᱸᱡᱚᱢᱚᱜ ᱠᱟᱱᱟ᱾ ᱟᱹᱞᱤᱧᱟᱜ ᱟᱸᱡᱚᱢᱚᱜ ᱠᱟᱱ ᱜᱮᱭᱟ ᱥᱮ ᱵᱟᱝ?
ᱟᱵᱤᱱᱟᱜ ᱜᱮ ᱦᱟᱱᱮ ᱵᱟᱱᱟᱢ ᱛᱟᱨ ᱞᱮᱠᱟ ᱥᱟᱰᱮ ᱠᱟᱱᱟ
ᱟ ᱵᱟᱱᱟᱢ ᱛᱟᱨ ᱞᱮᱠᱟ ᱥᱟᱟᱹᱲᱮ ᱠᱷᱟᱱ ᱢᱟ ᱢᱩᱥᱠᱤᱞ
ᱱᱚᱜᱼᱚᱭ ᱱᱤᱛᱚᱜ ᱫᱚ ᱠᱟᱴᱤᱡ ᱟᱸᱡᱚᱢ ᱧᱟᱢᱚᱜ ᱠᱟᱱᱟ ᱯᱟᱞᱮᱱ᱾ ᱢᱟᱥᱮ ᱟᱹᱵᱤᱱ ᱨᱚᱲ ᱵᱤᱱ᱾
ᱟᱪᱪᱷᱟ ᱢᱮᱱᱮᱫ ᱠᱟᱱ ᱛᱟᱦᱚᱸᱞᱤᱧ ᱡᱟᱦᱟᱸ ᱯᱟᱛᱟ ᱟᱨ ᱯᱚᱨᱚᱵᱽ ᱦᱮᱸᱥᱮ ᱯᱟᱛᱟ ᱫᱚ ᱤᱧᱟᱜ ᱦᱤᱥᱟᱹᱵ ᱛᱮ ᱰᱷᱮᱨ ᱛᱮ ᱚᱠᱟᱞᱮᱠᱟ ᱨᱚᱯᱚᱲ ᱦᱩᱭᱠᱚᱜ-ᱟ ᱛᱟᱦᱚᱞᱮ?
ᱨᱚᱲᱟᱢ ᱵᱟᱱᱟᱢ ᱛᱟᱨ ᱞᱮᱠᱟ ᱟᱸᱡᱚᱢᱚᱜ ᱠᱟᱱ ᱛᱟᱵᱮᱱᱟ᱾
ᱱᱤᱛᱚᱜ ᱦᱚᱸ ᱚᱱᱠᱟᱜ ᱜᱮ? ᱵᱩᱡ ᱢᱟᱞᱤᱧ ᱵᱩᱡ ᱠᱮᱫᱜ-ᱟ ᱟᱵᱤᱱᱟᱜ ᱨᱚᱲ ᱢᱟ ᱡᱮ ᱵᱟᱱᱟᱢ ᱛᱟᱨ ᱟᱫᱚ ᱟᱹᱞᱤᱧ ᱢᱟ ᱦᱟᱸᱜ ᱴᱟᱣᱭᱟᱨ ᱢᱟ ᱴᱷᱤᱠ ᱴᱷᱟᱠ ᱜᱮᱞᱤᱧ ᱧᱮᱞᱮᱫ ᱠᱟᱱᱟ ᱱᱚᱱ ᱵᱮᱢᱟ ᱫᱚ ᱪᱮᱫᱟᱜ ᱵᱟᱝ ᱚᱱᱠᱟᱹᱜ ᱠᱟᱱᱟ ᱵᱩᱡᱷᱟᱹᱣ ᱵᱟᱝ ᱧᱟᱢᱚᱜ ᱠᱟᱱᱟ᱾
ᱜᱚᱝᱠᱮ ᱨᱚᱲ ᱵᱟᱝ ᱟᱸᱡᱚᱢᱚᱜ ᱠᱟᱱ ᱛᱟᱵᱤᱱᱟ᱾
ᱱᱤᱛᱳᱜ ᱦᱚᱸ ᱵᱟᱭᱧᱟᱢᱚᱜ ᱠᱟᱱᱟ ᱦᱮᱞᱳ ᱦᱮᱸ ᱜᱚᱝᱠᱮ ᱟᱸᱡᱚᱢᱚᱜ ᱠᱟᱱᱟ ᱥᱮ ᱵᱟᱝ ᱱᱤᱛᱚᱜ?
ᱦᱮᱸ ᱱᱤᱛᱳᱜ ᱫᱚ ᱟᱸᱡᱚᱢᱚᱜ ᱠᱟᱱᱟ᱾
ᱚ ᱱᱤᱛᱚᱜ ᱫᱚ ᱵᱮᱥ ᱜᱮ ᱟᱧᱚᱢᱚᱜ ᱠᱟᱱᱟ ᱦᱟᱝ᱾
ᱦᱮᱸ ᱦᱮᱸ ᱱᱤᱛᱚᱜ ᱟᱸᱡᱚᱢᱚᱜ ᱠᱟᱱᱟ ᱮᱱᱟᱝ ᱜᱮ ᱪᱤᱠᱟᱹᱜ ᱠᱟᱱ ᱛᱟᱦᱮᱸᱫ ᱪᱚ᱾
ᱦᱳᱭ᱾ ᱟᱪᱪᱷᱟ ᱟᱪᱪᱷᱟ, ᱦᱮᱱᱟᱱ ᱱᱟᱦᱟᱜ ᱡᱟᱦᱟᱸ ᱠᱞᱤᱢ ᱫᱚᱦᱚ ᱠᱮᱫ ᱛᱟᱞᱟᱝᱟ ᱧᱮᱛᱚᱜ ᱦᱚᱸ ᱟᱸᱡᱚᱢᱚᱜ ᱠᱟᱱᱟ
ᱟᱯᱮᱥᱮᱪ ᱢᱤᱫᱴᱟ ᱢᱟ ᱩᱱᱟᱹᱜ ᱩᱱᱟᱹᱜ ᱦᱮᱸ, ᱵᱟᱝ ᱴᱷᱤᱠ ᱮᱢᱚᱜ ᱠᱟᱱᱟ, ᱟᱫᱚ ᱞᱟᱹᱭᱫᱟᱹᱧ ᱜᱚᱝᱠᱮ ᱦᱚᱸᱜᱼᱚ ᱱᱤᱝᱠᱟᱹ ᱱᱮᱴᱣᱟᱨᱠ ᱡᱟᱦᱟᱸ ᱠᱚ ᱢᱮᱱᱟᱜ ᱠᱚᱣᱟ, ᱟᱵᱚᱨᱮᱱ ᱡᱩᱣᱟᱹᱱ ᱠᱚᱲᱟ ᱠᱩᱲᱤ ᱠᱚ ᱩᱱᱠᱩᱣᱟᱜ ᱫᱚ ᱯᱟᱞᱮᱱ ᱱᱚᱝᱠᱟ ᱵᱟᱭ ᱵᱤᱥ ᱠᱮᱯᱟ ᱥᱩᱫᱩ ᱟᱞᱟᱝ
ᱦᱳᱭ ᱟᱹᱰᱤ ᱩᱛᱟᱹᱨ ᱦᱳᱭ ᱜᱚᱝ ᱪᱮ ᱪᱮᱫᱟᱜ ᱵᱟᱝ ᱱᱚᱝᱠᱟ ᱠᱟᱱᱟ ᱪᱚ᱾ ᱟᱪᱪᱷᱟ ᱟᱪᱪᱷᱟ ᱟᱪᱷᱟ, ᱛᱟᱦᱞᱮ ᱱᱤᱛᱚᱜ ᱵᱮᱥ ᱫᱷᱟᱨᱟ ᱟᱸᱡᱚᱢᱚᱜ ᱠᱟᱱᱟ ᱥᱮ ᱵᱟᱝ?
ᱟᱨᱦᱚᱸ ᱚᱱᱠᱟ ᱟᱨᱦᱚᱸ ᱚᱱᱠᱟ ᱜᱮ ᱟᱸᱚᱢᱚᱜ ᱠᱟᱱᱟ ᱜᱚᱝᱠᱮ᱾
ᱩᱸ ᱱᱚᱝᱠᱟ ᱢᱟ ᱦᱟᱸᱜ ᱟᱹᱰᱤ ᱢᱩᱥᱠᱤᱞ ᱛᱚ ᱨᱚᱯᱚᱲ ᱜᱮ ᱵᱟᱝ ᱦᱤᱡᱩᱜᱼᱟ᱾
ᱪᱮᱫ ᱪᱤ
ᱱᱮᱴᱚᱣᱟᱨᱠ ᱢᱟ ᱴᱷᱤᱠ ᱜᱮ ᱦᱟᱸᱜ ᱞᱤᱧ ᱧᱮᱞᱮᱜ ᱠᱟᱱᱟ᱾ ᱟᱨ ᱜᱚᱝᱠᱮ ᱟᱸᱡᱚᱢᱚᱜ ᱠᱟᱱᱟ ᱟᱵᱟᱝ ᱨᱚᱲ ᱢᱮ? ᱦᱮᱞᱳ,
ᱦᱮᱸ ᱜᱚᱝᱠᱮ ᱢᱟᱦᱟ ᱟᱸᱡᱚᱢᱚᱜ ᱠᱟᱱ ᱛᱟᱵᱮᱱᱟ ᱟᱵᱤᱱᱟᱜ ᱫᱚ᱾ ᱤᱧᱟᱹᱜ ᱟᱸᱡᱚᱢᱚᱜ ᱠᱟᱱᱟ ᱥᱮ ᱵᱟᱝ?
ᱱᱤᱛᱚᱜ ᱫᱚ ᱟᱸᱡᱚᱢᱚᱜ ᱠᱟᱱᱟ ᱮᱱᱟᱝ ᱫᱚ ᱚᱠᱟ ᱥᱚᱢᱚᱭ ᱠᱚᱨᱮ ᱫᱚ ᱰᱤᱥᱴᱟᱵᱚᱜ ᱠᱟᱱᱟ᱾ ᱢᱟᱥᱮ ᱞᱟᱹᱭ ᱵᱤᱱ, ᱦᱮᱸ ᱦᱮᱸ ᱱᱮᱛᱚᱜ ᱟᱸᱡᱚᱢᱚᱜ ᱠᱟᱱᱟ᱾
ᱚ ᱢᱮᱱᱮᱫ ᱠᱟᱱ ᱛᱟᱦᱮᱱᱚ ᱟᱞᱤᱧ ᱡᱟᱦᱟᱸ ᱯᱟᱛᱟ ᱟᱨ ᱯᱚᱨᱚᱵᱽ ᱦᱮᱸᱥᱮ, ᱚᱱᱟ ᱫᱚ ᱟᱹᱞᱤᱧᱟᱜ ᱦᱤᱥᱟᱹᱵ ᱛᱮ ᱫᱚ ᱯᱩᱨᱟᱹ ᱮᱠᱫᱚᱢ ᱢᱟᱱᱮ ᱵᱷᱮᱜᱟᱨ ᱟᱹᱲᱟᱹ ᱠᱟᱱᱟ ᱟᱨ ᱚᱱᱟ ᱫᱚ ᱵᱷᱮᱜᱟᱨ ᱵᱷᱮᱜᱟᱨ ᱜᱮᱭᱟ᱾ ᱪᱮᱫᱟᱜ ᱥᱮ ᱱᱚᱸᱰᱮ ᱦᱟᱸᱜ ᱧᱮᱞ ᱵᱮᱱ ᱯᱟᱛᱟ, ᱯᱟᱛᱟ ᱫᱚ ᱦᱟᱸᱜ ᱢᱟᱱᱮ ᱡᱟᱦᱟ ᱠᱤ ᱟᱹᱞᱤᱧᱟᱜ ᱦᱩᱸᱫᱤᱥ ᱞᱮᱠᱟ ᱛᱮ ᱡᱟᱦᱟ ᱞᱤᱧ ᱧᱮᱞ ᱠᱟᱫᱟ᱾
ᱦᱮᱸ᱾
ᱯᱟᱛᱟ ᱨᱮᱫᱚ ᱦᱟᱸᱜ ᱱᱚᱰᱮ ᱡᱟᱦᱟᱸ ᱚᱠᱛᱚ ᱚᱠᱛᱚ ᱨᱮ ᱜᱮ ᱡᱟᱦᱟᱸ ᱥᱮᱨᱣᱟ ᱨᱮ ᱡᱟᱦᱟᱸ ᱠᱚ ᱢᱟᱱᱟᱣᱮᱜ ᱠᱟᱱᱟ, ᱟᱭᱢᱟ ᱴᱚᱴᱷᱟ ᱠᱚᱨᱮ ᱡᱟᱦᱟᱸ ᱚᱠᱛᱚ ᱨᱮ, ᱴᱷᱤᱠᱜᱮᱭᱟ ᱟᱭᱢᱟ ᱞᱮᱠᱟᱱ ᱠᱚ ᱯᱚᱸᱰᱮ ᱫᱚ ᱢᱟᱱᱮ, ᱠᱚ ᱨᱟᱠᱟᱵ ᱮᱫ ᱠᱚᱣᱟ ᱠᱚ ᱟᱨᱠᱚ ᱡᱟᱦᱟᱸ ᱢᱟᱱᱮ ᱵᱚᱸᱜᱟ ᱨᱩᱯ ᱛᱮ ᱦᱮᱸ ᱥᱮ᱾
ᱦᱮᱸ᱾
ᱪᱟᱦᱮ ᱚᱱᱟ ᱫᱚ ᱢᱟᱱᱮ ᱡᱟᱦᱟᱸ ᱞᱮᱠᱟᱱ ᱠᱩᱜᱮ ᱵᱚᱸᱜᱟ ᱨᱩᱯᱛᱮ ᱡᱟᱦᱟᱸᱭ ᱠᱚ ᱢᱟᱱᱟᱣ ᱵᱟᱛᱟᱣᱮᱜ ᱠᱚᱣᱟ ᱚᱝᱠᱟ ᱠᱚ ᱨᱟᱠᱟᱭᱮᱜ ᱚᱱᱟ ᱞᱮᱠᱟᱛᱮ ᱢᱟᱱᱮ ᱯᱟᱛᱟ ᱠᱚ ᱦᱩᱭ ᱦᱚᱪᱚᱭᱮᱜ ᱠᱟᱱᱟ᱾ ᱟᱨ ᱚᱸᱰᱮ ᱫᱚ ᱠᱷᱟᱹᱞᱤ ᱯᱟᱛᱟ ᱠᱚ ᱦᱩᱭ ᱦᱚᱪᱚᱭ ᱫᱟ ᱚᱱᱟ ᱥᱟᱣ ᱛᱮ ᱡᱟᱦᱟ ᱮᱸᱻ ᱛᱳᱢᱟᱨ ᱦᱩᱭᱩᱜᱚᱜ ᱠᱟᱱᱟ ᱦᱚᱲ ᱠᱚ ᱡᱟᱣᱨᱟ ᱚᱪᱚ ᱟᱹᱰᱤ ᱥᱟᱸᱜᱮ ᱢᱟᱪᱷᱟ ᱥᱟᱶᱛᱮ ᱡᱟᱦᱟᱸ ᱢᱟᱱᱮ, ᱩᱱᱠᱩ ᱦᱚᱲ ᱠᱚ ᱤᱱᱴᱟᱨᱴᱮᱱᱢᱮᱱ ᱞᱟᱹᱜᱤᱫ ᱵᱟᱠᱷᱨᱟ ᱛᱮ ᱡᱟᱦᱟ ᱜᱚᱴᱟ ᱧᱤᱫᱟᱹ ᱟᱸᱜᱟ ᱦᱚᱪᱚ ᱠᱚ ᱞᱟᱹᱜᱤᱜ᱾ ᱟᱨ ᱡᱟᱦᱟᱸᱭ ᱡᱟᱦᱟᱸᱭ ᱡᱟᱛᱨᱟ ᱠᱚ ᱥᱟᱯᱲᱟᱣᱮᱫ ᱠᱟᱱᱟ᱾ ᱴᱷᱤᱠ ᱜᱮᱭᱟ, ᱚᱸᱰᱮ ᱡᱟᱦᱟ ᱮᱱᱮᱡ ᱨᱟᱹᱥᱠᱟᱹ ᱦᱚᱲ ᱠᱚ ᱛᱟᱦᱮᱸᱱᱚᱜ ᱠᱟᱱ ᱴᱷᱤᱠ ᱜᱮᱭᱟ᱾ ᱮᱵᱟᱨ ᱚᱸᱰᱮ ᱟᱭᱢᱟ ᱞᱮᱠᱟᱱᱟᱜ ᱯᱨᱚᱯᱷᱮᱴ ᱦᱳᱭ ᱛᱚ᱾ ᱟᱹᱞᱤᱧ ᱞᱤᱧ ᱢᱚᱱᱮᱭᱟ ᱚᱱᱠᱟ ᱦᱳᱭ ᱛᱚ ᱦᱳᱭᱳ ᱜᱚᱜ ᱠᱟᱱᱟ᱾ ᱠᱤᱱᱛᱩ ᱪᱮᱫ ᱚᱠᱟ ᱞᱮᱠᱟ ᱚᱱᱟ ᱫᱚ ᱦᱟᱸᱜ ᱵᱟᱝ ᱤᱱᱟᱹᱜ ᱥᱚᱴᱷᱤᱠ ᱵᱟᱝ ᱠᱷᱚᱸᱫᱽᱨᱚᱝ ᱟᱠᱟᱱ ᱛᱮ ᱵᱟᱝ ᱵᱩᱡᱷᱟᱹᱣ ᱧᱟᱢᱚᱜ ᱠᱟᱱᱟ ᱡᱮ ᱚᱠᱟ ᱞᱮᱠᱟᱱᱟᱜ ᱠᱚᱢᱮᱰᱤ ᱵᱷᱟᱵ ᱛᱮᱜᱮ ᱚᱱᱟ ᱡᱤᱱᱤᱥ᱾ ᱦᱩᱸ ᱮᱫᱟ ᱦᱚᱪᱚᱭᱮᱜ ᱠᱟᱱᱟ ᱾ ᱟᱨ ᱡᱟᱦᱟᱸ ᱯᱚᱨᱚᱵᱽ, ᱚᱱᱟ ᱯᱚᱨᱚᱵᱽ ᱫᱚ ᱟᱵᱚ ᱡᱟᱦᱟᱸ ᱫᱚ ᱵᱚᱱ ᱢᱮᱱ ᱫᱟᱲᱮᱭᱟᱜᱼᱟ᱾ ᱟᱸ ᱛᱳᱢᱟᱨ ᱥᱚᱦᱚᱨᱟᱭ ᱯᱚᱨᱚᱵᱽ ᱵᱟᱦᱟ ᱯᱚᱨᱵᱽ ᱴᱷᱤᱠ ᱜᱮᱭᱟ ᱥᱟᱠᱨᱟᱛ ᱯᱚᱨᱚᱵᱽ ᱱᱚᱣᱟ ᱠᱚᱫᱚ ᱟᱵᱚ ᱡᱟᱦᱟ ᱥᱮᱨᱣᱟ ᱨᱮ ᱦᱳᱭᱳᱜᱚᱜ ᱜᱮᱭᱟ ᱡᱟᱦᱟ ᱛᱳᱢᱟᱨ ᱱᱚᱣᱟ ᱫᱚ ᱟᱛᱳ ᱴᱚᱞᱟ ᱨᱮ ᱟᱛᱳ ᱴᱚᱞᱟ ᱨᱮ ᱡᱟᱦᱟᱸ ᱵᱚ ᱢᱟᱱᱟᱣᱟ ᱟᱵᱚ, ᱴᱷᱤᱠ ᱜᱮᱭᱟ ᱡᱚᱛᱚ ᱟᱛᱳ ᱴᱚᱞᱟ ᱨᱮᱱ ᱢᱟᱱᱮ ᱟᱛᱳ ᱫᱚᱥ ᱨᱮᱱ ᱢᱤᱞᱮ ᱴᱷᱤᱠᱜᱮᱭᱟ ᱡᱟᱣᱨᱟ ᱠᱟᱛᱮᱜ ᱡᱟᱦᱟᱸ ᱟᱵᱚᱼᱼ ᱨᱟᱹᱥᱠᱟᱹ ᱨᱚᱢᱚᱡ ᱟᱛᱮ ᱡᱟᱦᱟᱸ ᱚᱱᱟ ᱛᱟᱞᱟᱛᱮ ᱡᱟᱦᱟᱸ ᱵᱚ ᱢᱟᱱᱟᱣᱟ ᱡᱚᱢ ᱧᱩ ᱤᱫᱤ ᱠᱟᱛ ᱛᱮ ᱮᱱᱮᱡ ᱨᱟᱹᱥᱠᱟᱹᱭ ᱦᱚᱲ ᱠᱚ ᱥᱟᱶᱛᱮ ᱵᱷᱟᱜᱤ ᱢᱚᱱᱫᱚ ᱜᱟᱯᱟᱞ ᱢᱟᱨᱟᱨᱟᱣ ᱴᱷᱤᱠ ᱜᱮᱭᱟ᱾ ᱡᱟᱸᱦᱟ ᱟᱵᱚ ᱫᱚ ᱟᱹᱰᱤ ᱫᱤᱱ ᱠᱷᱚᱱ ᱜᱮᱵᱚᱱ ᱠᱚᱨᱟᱣ ᱟᱹᱜᱩ ᱟᱠᱟᱫᱟ ᱟᱫᱚ ᱚᱱᱟ ᱦᱤᱥᱟᱹᱵᱛᱮ ᱟᱹᱞᱤᱧᱟᱜ ᱫᱚ ᱯᱟᱛᱟ, ᱟᱨ ᱯᱚᱨᱚᱵᱽ, ᱫᱚ ᱵᱷᱮᱜᱟᱨ, ᱵᱷᱮᱜᱟᱨ ᱜᱮᱭᱟ ᱜᱚᱝᱠᱮ᱾
ᱛᱟᱦᱚᱞᱮ ᱟᱹᱞᱤᱧᱟᱜ ᱟᱹᱞᱤᱧᱟᱜ ᱥᱟᱶ ᱠᱟᱹᱴᱤᱡ ᱢᱤᱞᱟᱹᱣ ᱛᱟᱵᱮᱱᱟ ᱟᱨᱠᱤ ᱦᱮᱸ ᱵᱟᱝ? ᱮᱱᱟ ᱮᱱᱟᱝ ᱮᱱᱟᱝᱚᱜ ᱴᱟᱝ ᱢᱟᱱᱮ ᱟᱭᱩ ᱦᱚᱲ ᱥᱟᱞᱟᱜ ᱨᱚᱯᱚᱲ ᱦᱩᱭ ᱮᱱᱟ ᱮᱱᱟᱝᱚᱜ ᱜᱮ
ᱦᱮᱸ ᱦᱮᱸ
ᱠᱩᱞᱤ ᱠᱩᱞᱤᱠᱮᱫ ᱠᱚᱣᱟᱞᱤᱧ ᱡᱮ ᱯᱟᱛᱟ ᱟᱨ ᱯᱚᱨᱚᱵᱽ ᱫᱚ ᱪᱮᱫ ᱞᱮᱠᱟᱵᱤᱱ ᱢᱚᱱᱮᱭᱟ᱾ ᱟᱹᱵᱤᱱ ᱚᱠᱟ ᱞᱮᱠᱟᱵᱤᱱ ᱢᱚᱱᱮᱭᱟ ᱱᱚᱝᱠᱟ ᱞᱟᱹᱭ ᱵᱤᱱ ᱦᱮᱸ ᱵᱟᱝ᱾ ᱚᱱᱠᱟᱭ ᱠᱩᱞᱤ ᱠᱮᱫᱮᱭᱟ ᱟᱫᱚᱭ ᱞᱟᱹᱭ ᱫᱟᱭ ᱯᱟᱛᱟ ᱨᱮᱠᱚ ᱮᱱᱮᱡ ᱥᱮᱨᱮᱧᱟ ᱟᱨ ᱯᱚᱨᱚᱵᱽ ᱦᱚᱸᱠᱚ ᱮᱱᱮᱡ ᱥᱮᱨᱮᱧᱟ ᱯᱟᱛᱟ ᱯᱚᱨᱚᱵᱽ ᱫᱚ ᱢᱤᱫ ᱜᱮᱭᱟ᱾ ᱦᱩᱭ ᱫᱟᱲᱮᱭᱟᱜᱼᱟ ᱛᱟᱦᱚᱞᱮ ᱵᱟᱭ ᱠᱟᱛᱷᱟᱜᱮ ᱟᱫᱚ ᱩᱱᱤ ᱫᱚ ᱟᱫᱚ ᱛᱮᱜᱮ ᱤᱧᱟᱹᱜ ᱴᱟᱭᱤᱢ ᱩᱰ ᱮᱱᱟ ᱟᱫᱚ ᱚᱱᱟ ᱚᱱᱟ ᱫᱚ ᱨᱟᱹᱯᱩᱫ ᱠᱟᱛᱮᱫ ᱫᱚ ᱵᱟᱹᱧ ᱞᱟᱹᱭ ᱫᱟᱲᱮᱭᱟᱫᱮᱭᱟ ᱟᱨᱠᱤ᱾ ᱡᱮ ᱱᱚᱝᱠᱟ ᱱᱚᱠᱟ ᱟᱹᱞᱤᱧ ᱫᱚ ᱱᱚᱝᱠᱟᱞᱤᱤᱧ ᱢᱚᱱᱭᱟᱞᱤᱧ ᱟᱫᱚ ᱟᱹᱞᱤᱧ ᱟᱹᱵᱤᱱ ᱜᱮᱵᱚᱱ ᱵᱤᱱ ᱞᱟᱹᱭ ᱠᱮᱫᱟᱵᱤᱱ ᱡᱮ ᱚᱸᱚᱭ ᱯᱟᱛᱟ ᱫᱚ ᱡᱮᱠᱳᱱᱳ ᱢᱤᱫ ᱡᱟᱭᱜᱟ ᱠᱚᱨᱮᱜᱮ ᱦᱩᱭᱩᱜᱼᱟ ᱦᱟᱸᱰᱮ ᱱᱟᱰᱮ ᱥᱟᱹᱜᱤᱧ ᱥᱟᱹᱜᱤᱧ ᱢᱤᱫ ᱡᱟᱭᱜᱟ ᱠᱚᱨᱮᱜᱮ ᱢᱤᱫᱴᱟᱝ ᱢᱤᱫᱴᱟᱝ ᱟᱛᱳ ᱨᱮᱱ ᱠᱚᱢᱤᱴᱤ ᱢᱤᱫᱴᱟᱝ ᱯᱟᱛᱟ ᱠᱚ ᱮᱨᱮᱧᱡᱽ ᱠᱮᱫᱟ ᱠᱚ ᱢᱤᱫᱴᱟᱝ ᱯᱟᱛᱟ ᱠᱚ ᱤᱭᱟᱹ ᱠᱮᱫᱟ ᱠᱚ ᱥᱤᱨᱡᱟᱹᱣ ᱠᱮᱫᱟ ᱢᱟᱱᱮ ᱤᱭᱟᱹ ᱠᱮᱫᱟ ᱠᱚ ᱟᱨᱠᱤ ᱢᱟᱱᱮ ᱥᱟᱯᱲᱟᱣ ᱠᱟᱛᱮ ᱠᱚ᱾ ᱦᱮᱸ ᱚᱱᱟ ᱫᱚ ᱯᱟᱛᱟ ᱟᱨ ᱯᱚᱨᱚᱵᱽ ᱫᱚ ᱟᱵᱚ ᱵᱚᱱ ᱞᱟᱹᱭ ᱟᱵᱚᱱ ᱡᱮ ᱟᱹᱛᱩ ᱚᱲᱟᱜ ᱨᱮ ᱡᱚᱛᱚ ᱡᱚᱛᱚᱢ ᱟᱛᱳ ᱨᱮᱜᱮ ᱥᱚᱨᱦᱟᱭ ᱯᱚᱨᱚᱵᱽ ᱱᱚᱜᱼᱚ ᱱᱚᱝᱠᱟᱱᱟᱜ᱾
ᱟᱢ ᱵᱟᱠᱷᱟ ᱫᱚ ᱡᱟᱸᱦᱟᱸ ᱫᱚ ᱡᱟᱸᱦᱟᱸ ᱟᱵᱚ ᱠᱚᱨᱮᱱ ᱯᱮᱲᱟ ᱯᱚᱨᱵᱷᱟᱹ ᱠᱚ ᱢᱮᱱᱟᱜ ᱟᱠᱟᱜ ᱠᱚᱣᱟ, ᱦᱮᱸ᱾
ᱟᱹᱛᱳ ᱚᱲᱟᱜ ᱠᱚᱨᱮ ᱦᱩᱭᱩᱜᱼᱟ᱾
ᱦᱳᱭ᱾
ᱱᱚᱣᱟ ᱫᱚ ᱯᱚᱨᱚᱵᱽ, ᱦᱮᱸ ᱵᱟᱝ, ᱚᱱᱠᱟᱜᱮ ᱟᱹᱞᱤᱧ ᱦᱚᱸ ᱟᱹᱞᱤᱧ᱾ ᱟᱹᱞᱤᱧ ᱦᱚᱸ ᱚᱱᱠᱟ ᱜᱮᱞᱤᱧ ᱢᱚᱱᱮᱭᱟᱞᱤᱧ᱾
ᱚ ᱴᱷᱤᱠ ᱜᱮᱭᱟ ᱟᱫᱚ᱾ ᱦᱮᱸ ᱱᱚᱣᱟ ᱫᱚ ᱵᱮᱥᱤ ᱵᱟᱝ ᱤᱭᱟᱹ ᱠᱟᱛᱮ ᱦᱚᱸ ᱱᱚᱣᱟ ᱫᱚ ᱵᱷᱮᱜᱟᱨ ᱜᱮᱭᱟ ᱱᱚᱣᱟ ᱫᱚ ᱢᱟᱱᱮ ᱯᱳᱥᱴᱟᱹᱣ ᱥᱟᱭᱤᱡᱽ ᱵᱩᱡᱷᱟᱹᱜ ᱠᱟᱱ ᱜᱮᱭᱟ᱾
ᱦ
ᱴᱷᱤᱠ ᱜᱮᱭᱟ, ᱟᱫᱚ ᱚᱠᱚᱭ ᱠᱚᱦᱚᱸ ᱦᱚᱭᱛᱳ ᱱᱚᱣᱟ ᱠᱚ ᱤᱫᱤ ᱠᱟᱛᱮ ᱤᱱᱟᱹ ᱵᱟᱠᱚ ᱤᱭᱟᱹᱣ ᱟᱠᱟᱫ ᱨᱮᱦᱚᱸ ᱦᱚᱭᱛᱚ ᱩᱱᱠᱩ ᱴᱷᱮᱱ ᱤᱱᱟᱹᱜ ᱵᱟᱰᱟᱭ ᱵᱟᱹᱱᱩᱜ ᱟᱠᱟᱫᱟ᱾
ᱱᱚᱣᱟ ᱠᱚᱫᱚ ᱯᱟᱹᱦᱤᱞ ᱦᱚᱲ ᱠᱚ ᱡᱟᱸᱦᱟᱸ ᱢᱤᱫᱵᱟᱨ ᱢᱮᱱᱟᱜ ᱠᱚᱣᱟ ᱦᱟᱯᱲᱟᱢ ᱠᱚ ᱩᱱᱠᱩ ᱠᱩᱞᱤ ᱦᱩᱭᱩᱜᱼᱟ᱾ ᱡᱮ ᱯᱟᱛᱟ ᱟᱨ ᱯᱚᱨᱚᱵᱽ ᱫᱚ ᱪᱮᱫ ᱠᱚᱵᱚᱱ ᱞᱟᱹᱭ ᱟᱵᱚᱱ ᱟᱨ ᱯᱟᱛᱟ ᱟᱨ ᱯᱚᱨᱚᱵᱽ ᱨᱮᱫᱚ ᱚᱠᱟ ᱞᱮᱠᱟ ᱵᱚᱱ ᱮᱱᱮᱡ ᱥᱮᱨᱮᱧᱟ, ᱯᱟᱛᱟ ᱥᱮᱨᱮᱧ ᱫᱚ ᱟᱨ ᱯᱚᱨᱚᱵᱽ ᱥᱮᱨᱮᱧ ᱫᱚ ᱠᱤ ᱢᱤᱫ ᱜᱮᱭᱟ ᱥᱮ ᱵᱷᱮᱜᱟᱨ ᱜᱮᱭᱟ?
ᱦᱮᱸ, ᱦᱮ ᱵᱟᱠᱟᱱ ᱫᱚ ᱵᱟᱠᱟᱱ ᱫᱚ ᱮᱠᱫᱚᱢ᱾
ᱯᱟᱛᱟ ᱨᱟᱦᱟ ᱫᱚ ᱠᱚᱢ ᱵᱮᱥᱤ ᱵᱚᱱ ᱵᱟᱲᱟᱭ ᱜᱮᱭᱟᱵᱚᱱ ᱡᱮ ᱯᱟᱛᱟ ᱥᱮᱨᱮᱧᱟ ᱛᱚ᱾ ᱯᱚᱨᱚᱵᱽ ᱫᱚ ᱪᱮᱫ ᱞᱮᱠᱟ ᱵᱚᱱ ᱥᱮᱨᱮᱧ ᱜᱮᱭᱟ ᱛᱟᱦᱚᱞᱮ ᱦᱮᱸ ᱵᱟᱝ᱾
ᱴᱷᱤᱠ, ᱦᱳᱭ᱾
ᱟᱫᱚᱜ ᱠᱷᱟᱱ ᱯᱚᱨᱚᱵᱽ ᱠᱚᱨᱮ ᱫᱚ ᱞᱟᱜᱽᱲᱮ ᱦᱚᱸ ᱠᱚ ᱥᱮᱨᱮᱧ ᱜᱮᱭᱟ ᱛᱚ᱾
ᱟ ᱤᱭᱟᱹ ᱦᱩᱸ ᱦᱩᱸ᱾
ᱯᱟᱛᱟ ᱨᱮᱫᱚ ᱠᱤᱱᱛᱩ ᱞᱟᱜᱽᱲᱮ ᱫᱚ ᱯᱚᱨᱚᱵᱽ ᱯᱟᱛᱟ, ᱯᱟᱛᱟ ᱨᱮᱫᱚ ᱵᱟᱝ ᱦᱩᱭᱩᱜ-ᱟ᱾ ᱯᱟᱛᱟ ᱥᱮᱨᱮᱧ ᱠᱚᱫᱚ ᱟᱞᱟᱫᱟ ᱜᱮᱭᱟ ᱛᱚ ᱦᱮᱸ ᱵᱟᱝ?
ᱦᱳᱭ ᱜᱚᱝᱠᱮ ᱚᱱᱟ ᱠᱚᱢᱟ ᱮᱠᱫᱚᱢ ᱱᱤᱦᱟ. ᱛ ᱜᱮ ᱟᱞᱟᱫᱟ ᱜᱮᱭᱟ ᱯᱩᱨᱟ. ᱾ᱦᱟ ᱦᱟ
ᱟᱫᱚ ᱱᱮᱛᱟᱨ ᱫᱚ ᱟᱫᱚ ᱛᱟᱭᱚᱢ ᱛᱟᱭᱚᱢ ᱥᱮᱫ ᱛᱮᱠᱚ ᱢᱟᱱᱮ ᱢᱩᱪᱟᱹᱫ ᱢᱩᱪᱟᱹᱫ ᱛᱮᱜᱮ ᱡᱚᱛᱚᱢ ᱟᱫᱚ ᱠᱚ ᱫᱚ
ᱮᱠᱫᱚᱢ ᱠᱚ ᱢᱤᱠᱪᱟᱨ ᱜᱚᱫᱠᱟᱜ- ᱟ, ᱦᱳᱭ, ᱦᱳᱭ ᱵᱟᱠᱷᱟᱱ ᱫᱚ ᱜᱚᱢᱠᱮ ᱮᱠᱫᱚᱢ᱾ᱦᱮ ᱦᱮ ᱟᱨ ᱪᱮᱫ ᱵᱟᱹᱱ ᱢᱮᱱᱟ᱾
ᱦᱮᱸ ᱟᱫᱚ ᱚᱱᱟ ᱛᱚᱠᱷᱚᱱ ᱟᱵᱚ ᱠᱷᱮᱨᱣᱟᱹᱞ ᱠᱚ ᱵᱩᱞ ᱪᱟᱵᱟᱜ ᱠᱟᱱᱟ, ᱛᱚᱠᱷᱚᱱ ᱢᱩᱪᱟᱹᱫ
ᱦᱚᱸ ᱵᱟᱠᱷᱟᱡ ᱫᱚ ᱮᱠᱫᱚᱢ ᱜᱚᱲ ᱯᱚᱲᱚᱛᱟ ᱜᱚᱫ ᱠᱟᱜ ᱠᱟᱱᱟ ᱵᱚᱱ᱾ᱦᱮ ᱦᱮ
ᱦᱮᱸ, ᱟᱫᱚ ᱚᱱᱮ ᱠᱚᱞᱯᱚᱱᱟ ᱢᱤᱫᱴᱟᱝ ᱥᱮᱨᱮᱧ ᱢᱮᱱᱟᱜ ᱫᱚ ᱢᱟᱱᱮ ᱚᱠᱚᱭ ᱫᱟᱫᱟ ᱢᱟᱱᱮ ᱚᱠᱚᱭ ᱠᱟᱠᱟ ᱚᱠᱚᱭ ᱦᱤᱞᱤ ᱴᱷᱤᱠᱟᱹᱱ ᱵᱟᱹᱱᱩᱜ-ᱟ ᱱᱚᱝᱠᱟ ᱢᱤᱫᱴᱟᱝ ᱦᱩᱭᱩᱜ-ᱟ᱾
ᱦᱳᱭ ᱦᱳᱭ ᱵᱟᱠᱷᱟᱡ ᱫᱚ ᱟᱨ ᱡᱟ ᱟᱵᱚ ᱜᱟᱛᱟᱠ ᱨᱮᱦᱚᱸ ᱡᱟ ᱚᱱᱟ ᱠᱚᱜᱮ ᱦᱟᱸᱜ ᱡᱟᱹᱥᱛᱤ ᱪᱟᱞᱟᱜ ᱠᱟᱱᱟ ᱛᱚ᱾ ᱯᱩᱨᱟᱹ ᱵᱚᱝᱜᱚᱞ ᱛᱟᱵ ᱩᱛᱟᱨ ᱪᱟᱵᱟᱜ ᱠᱟᱱᱟ᱾
ᱚᱱᱟ ᱜᱮ ᱦᱩᱭᱩᱜ ᱠᱟᱱᱟ ᱠᱟᱛᱷᱟ ᱟᱨᱠᱤ ᱛᱚᱵᱮ ᱡᱟ ᱱᱚᱣᱟ ᱴᱩᱠᱩ ᱜᱮ ᱞᱟᱹᱭ ᱜᱟᱱᱚᱜ-ᱟ, ᱚᱠᱟ ᱫᱚ ᱢᱟᱱᱮ ᱪᱮᱫ ᱟᱛᱮᱫ ᱵᱚᱱ ᱟᱬᱜᱚᱱᱟ ᱠᱟᱹᱢᱤ ᱫᱚ ᱚᱱᱟ ᱠᱟᱹᱢᱤ ᱥᱩᱢᱩᱝ ᱜᱮᱵᱚᱱ ᱠᱟᱹᱢᱤ ᱞᱮᱠᱷᱟᱱ ᱵᱷᱟᱜᱤᱜ-ᱟ, ᱯᱟᱛᱟ ᱥᱚᱢᱚᱭ ᱫᱚ ᱯᱟᱛᱟ ᱯᱚᱨᱚᱵᱽ ᱥᱚᱢᱚᱭ ᱫᱚ ᱯᱚᱨᱚᱵᱽ ᱢᱟᱱᱮ ᱵᱤᱦᱟᱹ ᱵᱟᱯᱞᱟ ᱥᱚᱢᱚᱭ ᱫᱚ ᱵᱟᱯᱞᱟ ᱥᱩᱢᱩᱝ ᱜᱮ ᱦᱚᱸ ᱵᱟᱝ, ᱢᱟᱱᱮ ᱚᱠᱚᱭ ᱠᱚ ᱪᱮᱫᱠᱟᱱ ᱥᱟᱹᱜᱟᱹᱭ ᱟᱛᱮᱫ ᱢᱮᱱᱟᱜ ᱵᱚᱱᱟ ᱚᱱᱠᱟᱱ ᱥᱟᱹᱜᱟᱹᱭ ᱛᱟᱦᱮᱸ ᱜᱮ ᱴᱷᱤᱠᱟ᱾ ᱟᱫᱚ ᱚᱱᱟ ᱠᱚ ᱥᱟᱹᱜᱟᱹᱭ ᱛᱟᱞᱟᱝ ᱠᱚᱫᱚ ᱵᱟᱝ ᱩᱪᱤᱛ
ᱦᱳᱭ, ᱴᱷᱤᱠ ᱴᱷᱤᱠ,, ᱵᱟᱠᱷᱟᱡ ᱫᱚ! ᱟᱨ ᱱᱚᱣᱟ ᱠᱚ ᱡᱤᱱᱤᱥ, ᱵᱷᱟᱹᱜᱤ ᱫᱷᱟᱨᱟ ᱛᱟᱦᱮᱱ ᱠᱷᱟᱡ ᱱᱟᱯᱟᱭ ᱵᱩᱡᱷᱟᱹᱜ-ᱟ ᱾ ᱚᱲᱟᱜ ᱜᱷᱟᱨᱚᱸᱡᱽ ᱠᱚᱨᱮ, ᱛᱟᱦᱮᱸ ᱦᱚᱸ ᱦᱚᱲ ᱾ ᱠᱩ, ᱥᱟᱶᱛᱮ ᱞᱟᱸᱫᱟ ᱨᱚᱯᱚᱲ ᱠᱚᱦᱚᱸ ᱾
ᱦᱳᱭ, ᱟᱫᱚ ᱡᱮᱫᱤᱱ ᱨᱩᱯ ᱢᱟᱱᱮ, ᱡᱮ ᱫᱤᱱ ᱜᱚᱨᱚᱵᱽ ᱚᱦᱚᱝᱠᱟᱨ ᱛᱟᱦᱮᱱᱟ ᱾ ᱩᱱᱟᱹᱜ ᱫᱤᱱ ᱜᱮᱵᱤᱱ, ᱡᱟᱦᱟᱸ ᱪᱤᱠᱟᱹ ᱠᱮᱫᱟ ᱵᱤᱱ, ᱢᱟᱭᱟᱢ ᱞᱚᱞᱚ ᱠᱷᱟᱹᱛᱤᱨ ᱵᱤᱱ, ᱚᱱᱠᱟ ᱠᱮᱫᱟ ᱵᱤᱱ ᱾ ᱟᱨ ᱚᱱᱟ, ᱚᱱᱟ ᱢᱟᱭᱟᱢ ᱞᱚᱞᱚ, ᱥᱚᱵ ᱫᱤᱱ ᱫᱚ ᱵᱟᱝ ᱛᱟᱦᱮᱱ, ᱛᱟᱹᱵᱤᱱᱟ ᱟᱫᱚ ᱾ ᱚᱱᱟ ᱦᱤᱞᱳᱜ ᱫᱚ ᱴᱤᱠ, ᱡᱩᱫᱤ ᱵᱮᱱ ᱛᱟᱦᱮᱱᱟ ᱾ ᱡᱩᱫᱤ ᱵᱤᱱ ᱧᱮᱞᱟ ᱾ ᱪᱮᱫ? ᱞᱮᱠᱟᱵᱤᱱ ᱵᱩᱡᱷᱟᱹᱣ ᱟᱵᱤᱱ? ᱞᱟᱹᱭ ᱢᱮ ᱾
ᱦᱩᱼᱦᱟ. ᱼᱣ ᱵᱟᱠᱷᱟᱡ ᱫᱚ, ᱚᱱᱟ ᱦᱚᱸᱼᱦᱟᱸ
ᱩᱱᱟ. ᱥ ᱥᱚ ᱟᱥᱥᱤ ᱛᱟᱼᱦᱟᱞᱟ. ᱭ, ᱵᱷᱞᱤᱜᱮ?
ᱚᱻ, ᱛᱟᱦᱚᱞᱮ, ᱞᱤᱧ ᱢᱮᱱᱮᱫ ᱠᱟᱱ ᱛᱟᱦᱮᱱᱟ ᱾ ᱱᱤᱛᱚᱜ ᱫᱚ ᱦᱟᱸᱜ, ᱵᱟᱨᱦᱮ ᱥᱮᱫ ᱨᱮᱜᱮ, ᱢᱮᱱᱟᱜ ᱟᱠᱟᱫ ᱵᱮᱱᱟ ᱥᱮ, ᱚᱲᱟᱜ ᱥᱮᱫ ᱨᱮᱜᱮ?
ᱵᱟᱭᱨᱮ ᱥᱮᱫ ᱨᱮ ᱜᱮ, ᱚᱲᱟᱜ ᱨᱮ ᱫᱚ ᱴᱟᱣᱟᱨ ᱮ, ᱯᱚᱨᱚᱵᱞᱮᱢᱼᱟ ᱾ ᱱᱮᱴ ᱮ ᱯᱚᱨᱚᱵᱞᱮᱢ ᱢᱟ, ᱠᱟᱴᱤᱡ ᱾
ᱚᱻ, ᱟᱹᱞᱤᱧ ᱚᱱᱟ ᱠᱷᱟᱹᱞᱤ ᱨᱟᱪᱟ ᱨᱮᱜᱮ ᱾ ᱟᱹᱞᱤᱧ ᱫᱚ ᱨᱟᱪᱟ ᱨᱮᱜᱮ ᱫᱚᱦᱚ ᱟᱠᱟᱫ ᱞᱤᱧᱟ ᱦᱚᱲ ᱠᱚ ᱪᱟᱞᱟᱜ ᱠᱟᱱᱟ, ᱦᱤᱡᱩᱜ ᱠᱟᱱᱟ ᱞᱤᱧ, ᱟᱨ ᱠᱷᱟᱡ ᱫᱚ ᱦᱟᱸᱜ, ᱨᱚᱲ ᱫᱚ ᱦᱟᱸᱜ ᱵᱟᱝ ᱟᱡᱚᱢ ᱴᱷᱤᱠ ᱠᱚᱜ-ᱟ, ᱯᱟᱥᱮᱡ? ᱦᱟᱺᱜ ᱾
ᱦᱮᱸ, ᱟᱹᱞᱤᱧ ᱦᱚᱸ ᱵᱟᱠᱮ ᱨᱮᱜᱮ, ᱢᱮᱱᱟᱜ ᱞᱤᱧ, ᱦᱟᱸᱦ
ᱦᱮᱸ, ᱟᱻᱪᱟ, ᱟᱪᱟ ᱟᱪᱟ ᱾
ᱚᱲᱟᱜ ᱵᱚᱞᱚ ᱞᱮᱱᱠᱷᱟᱱ ᱫᱚ, ᱵᱟᱭ ᱥᱟᱵ, ᱵᱟᱭ ᱜᱮᱭᱟ, ᱱᱮᱴ ᱠᱚ, ᱵᱟᱭ ᱪᱟᱞᱟᱜᱼᱟ, ᱵᱷᱟᱜᱤ ᱦᱚᱸ ᱾
ᱦᱳ, ᱦᱮᱸᱻᱦᱮᱸᱻᱦᱮ ᱾ ᱟᱯᱱᱟᱨ ᱠᱚᱨᱮ ᱦᱚᱸ ᱚᱲᱟᱜ ᱠᱚᱨᱮ ᱵᱚᱞᱚ ᱞᱮᱱᱠᱷᱟᱱ, ᱩᱱᱤ ᱟᱸᱴ ᱜᱮ ᱵᱟᱭ ᱧᱟᱢᱟᱜᱟ?
ᱚᱼ ᱚᱱᱟ ᱠᱷᱟᱹᱛᱤᱨ ᱜᱮ, ᱟᱹᱞᱤᱧ ᱦᱚᱸ ᱱᱤᱛᱚᱜ ᱞᱤᱧ, ᱩᱰᱩᱠ ᱟᱠᱟᱱᱟ ᱵᱟᱨ ᱫᱷᱟᱨᱮ ᱾
ᱦᱳᱭ! ᱟᱪᱪᱟ, ᱟᱪᱪᱟ ᱾
ᱥᱤᱸᱠᱲᱤᱡ ᱠᱚᱦᱚᱸ ᱠᱚᱴᱷᱤᱱ ᱠᱚ, ᱜᱮᱜᱮᱨ ᱠᱟᱱᱟ ᱾ ᱟᱞᱮ ᱥᱮᱫ ᱦᱚᱸ᱾ ᱟᱞᱮ ᱥᱮᱫ ᱠᱟᱴᱠᱚᱢ, ᱜᱚᱸᱜᱷᱟ ᱠᱚᱴᱷᱤᱱ ᱠᱚ, ᱩᱰᱩᱠ ᱟᱠᱟᱱᱟ ᱾
ᱠᱟᱴᱠᱚᱢ, ᱦᱦᱟᱸᱦ ᱾
ᱦᱩᱸ, ᱠᱟᱴᱠᱚᱢ ᱜᱚᱸᱝᱜᱷᱟ ᱠᱚ ᱠᱚᱴᱷᱤᱱ, ᱢᱟᱱᱮ, ᱟᱞᱮ ᱥᱮᱫ ᱨᱮᱱ ᱦᱚᱲ! ᱣᱵ, ᱢᱟᱱᱮ, ᱦᱟᱞᱟᱝ ᱦᱚᱲ ᱵᱟᱹᱱᱩᱜ ᱠᱚᱣᱟ ᱾ ᱟᱨ ᱟᱯᱮ ᱥᱮᱫ ᱫᱚ? ᱦᱳᱭ ᱛᱳ ᱫᱟᱜ ᱵᱟᱝ ᱦᱚᱛᱮ ᱛᱮ, ᱵᱟᱠᱚ ᱧᱟᱢᱮᱫ ᱠᱚᱣᱟ‌ ᱾
ᱦᱳᱭ ᱵᱟᱠᱷᱟᱡ ᱫᱚ, ᱜᱚᱢᱠᱮ ᱱᱚᱛᱮ ᱫᱚ, ᱟᱹᱣᱨᱤᱭᱟᱜ ᱛᱮᱫ ᱫᱚ, ᱩᱱᱠᱩ ᱠᱚᱫᱚ, ᱵᱟᱝ ᱠᱚ ᱧᱮᱞ ᱧᱟᱢᱚᱜᱚᱜ ᱠᱟᱱᱟ, ᱱᱤᱛᱚᱜ ᱫᱚ ᱾
ᱟᱫᱚ, ᱚᱱᱟ ᱜᱮᱛᱚ, ᱡᱟᱦᱟᱸᱭ
ᱦᱟᱸ, ᱜᱚᱝᱠᱮ ᱦᱟᱸᱜ ᱾ ᱨᱚᱲ ᱵᱟᱝ ᱟᱡᱚᱢᱚᱜ ᱠᱟᱱᱟ ᱾
ᱟᱸᱡᱚᱢᱚᱜ ᱠᱟᱱᱟ ᱥᱮ ᱵᱟᱝ?
ᱦᱮᱸᱻ, ᱱᱤᱛᱚᱜ ᱟᱸᱡᱚᱜ ᱠᱟᱱᱟ ᱦᱟᱸᱜ, ᱞᱟᱹᱭ ᱢᱮ ᱾
ᱚᱠᱛᱚ ᱠᱚᱦᱚᱸ, ᱦᱩᱭᱮᱱ, ᱦᱩᱭ ᱜᱚᱫ ᱮᱱᱟ ᱛᱟᱞᱟᱝ ᱡᱟᱹᱱᱤᱡ ᱦᱮᱸ ᱵᱟᱝ? ᱟᱹᱰᱤᱜᱟᱱ ᱾
ᱦᱮᱸᱼ ᱦᱟᱸ, ᱟᱪᱪᱷᱟ ᱴᱷᱤᱠᱜᱮᱭᱟ ᱾ᱚᱠᱛᱚ ᱢᱟ ᱦᱟᱸᱜ ᱦᱩᱭᱮᱱ ᱜᱮ ᱾
ᱟᱪᱪᱷᱟ! ᱴᱷᱤᱠ ᱜᱮᱭᱟ ᱜᱚᱝᱠᱮ, ᱯᱚᱨᱮ ᱦᱟᱸᱜ ᱨᱚᱯᱚᱲ ᱦᱩᱭᱩᱜ-ᱟ ᱾ ᱟᱨᱦᱚᱸ, ᱴᱷᱤᱠ ᱜᱮᱭᱟ ᱾ ᱦᱮᱸ᱾